ᱟᱸᱡᱚᱢᱫᱟᱢ,
ᱦᱮᱸ ᱟᱸᱡᱚᱢ ᱞᱟᱹᱭᱵᱤᱱ ᱚᱱᱟ, ᱥᱮᱢ ᱱᱟᱜᱠᱷᱟᱱ ᱠᱚᱞᱮᱢ ᱠᱟᱴᱟᱣᱟ ᱮᱠᱴᱩ ᱮᱰᱵᱷᱟᱱᱥ ᱮᱢ ᱠᱟᱴᱣᱟ ᱦᱳᱭ ᱥᱮ,
ᱢᱟᱱᱮ ᱮᱜᱟᱨᱚ ᱫᱚᱥ ᱦᱮᱸ
ᱯᱟᱝ ᱛᱤᱨᱤᱥ ᱥᱮᱜ ᱠᱟᱴᱟᱣ ᱢᱮ ᱦᱮ, ᱟᱨ ᱛᱚᱠᱷᱚᱱ ᱧᱮᱞᱟᱢ ᱡᱚᱠᱷᱚᱱ ᱟᱨᱟᱜᱟᱜ ᱮᱢ ᱞᱤᱱᱟᱥᱮ,
ᱛᱤᱨᱤᱥ,
ᱦᱮᱸ ᱾
ᱦᱩᱸ ᱾
ᱛᱤᱨᱤᱥ ᱦᱳᱭᱜᱼᱟ ᱛᱟᱯᱚᱨᱮ ᱟᱨᱠᱤ ᱾
ᱛᱚᱠᱷᱚᱱ,
ᱡᱚᱠᱷᱚᱱ ᱟᱨᱟᱜ ᱛᱤᱨᱤᱥ ᱦᱩᱭᱩᱜᱼᱟ ᱛᱟᱨᱯᱚᱨᱮ ᱦᱳᱭ ᱾ ᱡᱚᱠᱷᱚᱱ ᱟᱨᱟᱜᱟ ᱮᱢ ᱞᱤᱱᱟ ᱾ ᱛᱚᱠᱷᱚᱱ ᱟᱫᱚ ᱵᱟᱝ ᱠᱟᱴᱟᱜᱼᱟ ᱛᱟᱨᱯᱚᱨᱮ ᱟᱨᱚ ᱤᱱᱰ ᱠᱚᱞ ᱚᱱᱮ ᱚᱱᱟ ᱚᱞᱨᱟᱠᱟᱵᱼᱟ ᱚᱸᱰᱮ ᱞᱤᱱ ᱦᱚᱭᱚᱜ ᱼᱟ ᱾ ᱛᱚ ᱛᱚᱵᱮ ᱟᱹᱱᱤᱡ ᱠᱟᱴᱟᱜᱼᱟ ᱵᱩᱡᱽ ᱫᱟᱢ ᱚᱱᱟᱛᱤᱧ ᱞᱟ. ᱭᱟᱫ ᱢᱮᱭᱟ ᱞᱟᱦᱟᱨᱮ ᱾ ᱵᱟᱠᱷᱟᱱ ᱫᱚ ᱵᱟᱨᱚᱢ ᱯᱟᱨᱚᱢ ᱦᱚᱪᱚᱭᱟ ᱾
ᱟᱢ ᱠᱟᱴᱟ ᱨᱮᱦᱚᱸᱛᱚ ᱦᱩᱭᱩᱜᱼᱟ ᱾
ᱦᱮᱸ ᱜᱟᱱᱚᱜᱼᱟ ᱾, ᱦᱩᱭ ᱢᱟᱱᱮ ᱥᱩᱫᱷᱩ ᱟᱨᱟᱜᱟᱜ ᱞᱤᱱ ᱛᱮᱫᱚ ᱵᱟᱝ ᱠᱟᱴᱟᱜᱼᱟ ᱟᱨᱠᱤ ᱚᱸᱰᱮ ᱤᱱᱰ ᱠᱚᱞ ᱨᱟᱠᱟᱵ ᱚᱱᱟ ᱞᱤᱱ ᱦᱩᱭᱩᱜᱭᱼᱟ ᱾ ᱛᱚᱵᱮ ᱟᱱᱤᱡ ᱠᱟᱴᱟᱼᱟ ᱾
ᱦᱩᱸ ᱡᱩᱯᱤᱫ ᱥᱟᱱᱟᱭᱮᱫᱧ ᱢᱮᱭᱟ ᱥᱮ ᱵᱟᱝ, ᱤᱧᱦᱚ ᱟᱸᱜᱚᱵ ᱠᱮᱫ ᱮᱱᱟ ᱱᱩᱱᱟᱹᱧ ᱡᱟᱹᱯᱤᱫ ᱠᱮᱫᱦᱚ ᱾
ᱦᱮᱸ ᱡᱟᱹᱯᱤᱫᱟ
ᱦᱚᱸ ᱥᱚᱵ ᱥᱚᱢᱚᱭ ᱡᱟᱯᱤᱫ ᱥᱟᱱᱟᱹᱧ ᱜᱮᱭᱟ ᱪᱮᱫ ᱮᱢ ᱞᱟᱭᱟ ᱾
ᱮ ᱛ ᱟᱢᱟᱜ ᱵᱚᱲᱚ ᱵᱚᱲ ᱠᱩᱠᱢᱩ ᱾
ᱟᱨᱮ ᱠᱩᱠᱢᱩ ᱚᱠᱟᱨᱮᱧ ᱞᱟᱹᱭ ᱠᱮᱫᱟ ᱠᱤᱧ ᱞᱮᱠᱷᱚᱠ ᱠᱚᱼᱟ ᱾
ᱠᱷ ᱟᱢᱜᱮᱢ ᱞᱟᱹᱭ ᱠᱮᱫᱟᱸ ᱱᱤᱛᱚᱜ ᱠᱟᱹᱴᱤᱡ ᱞᱟᱦᱟ ᱡᱚᱛᱚ ᱠᱤᱪᱷᱩ ᱯᱟᱲᱦᱟᱜ, ᱯᱟᱲᱦᱟᱣ ᱞᱮᱠᱷᱟᱡ ᱡᱚᱛᱚ ᱠᱤᱪᱷᱩ ᱛᱮᱭᱟᱜ ᱦᱩᱭᱩᱜᱼᱟ, ᱟᱢᱟᱜ ᱜᱮ ᱱᱤᱛᱚᱜ ᱚᱱᱟ,
ᱦᱮᱸ ᱵᱟᱠᱷᱟᱱ ᱫᱚ ᱚᱱᱠᱟᱱ ᱡᱟᱭᱜᱟ ᱨᱮ ᱪᱟᱞᱟᱣ ᱠᱚᱨᱛᱮ ᱜᱮᱞᱮ ᱚᱱᱟ ᱵᱚᱦᱩᱛ ᱠᱤᱪᱷᱩ ᱛᱮᱠ ᱞᱟᱜᱟᱼᱟ ᱥᱟᱹᱨᱤ ᱜᱮ ᱾
ᱤᱱᱟ ᱛᱮᱜᱮ ᱛᱚᱧ ᱢᱮᱱᱫᱟ ᱡᱟᱹᱯᱤᱫ- ᱡᱟᱹᱯᱤᱫ ᱡᱩᱫᱤ ᱵᱟᱨᱚ-ᱵᱚᱨᱚᱢ ᱠᱩᱠᱢᱩᱭᱟ ᱛᱟᱦᱚᱞᱮ ᱟᱨ ᱠᱤ,
ᱪᱮᱫᱦᱚᱸ ᱤᱧ ᱯᱚᱠᱷᱮ ᱫᱚ ᱥᱚᱢᱵᱷᱚᱵ ᱵᱟᱝ ᱠᱟᱱᱟ ᱚᱱᱟ ᱦᱚᱸᱧ ᱵᱟᱲᱟᱭᱟ ᱵᱩᱡ ᱠᱮᱫᱟᱢ ᱾
ᱪᱮᱫ ᱱᱚᱣᱟ ᱤᱭᱟᱹ ᱫᱚ ᱠᱤ ᱤᱭᱟᱹᱢ ᱧᱟᱢ ᱟᱠᱟᱫᱟ ᱠᱷᱮᱞᱮᱢ ᱧᱟᱢ ᱠᱟᱫᱟ ᱠᱤ? ᱴᱟᱠᱟ ᱯᱚᱭᱥᱟ ᱡᱟᱦᱟᱸᱭ ᱵᱟᱝ ᱛᱟᱦᱮᱱᱟ ᱚᱸᱰᱮ ᱟᱵᱟᱨ ᱚᱰᱮ ᱟᱢᱟᱜ ᱥᱚᱢᱵᱷᱚᱵ ᱠᱟᱱᱟ ᱚᱱᱟ ᱾ ᱥᱩᱫᱷᱩ ᱯᱟᱲᱦᱟᱣ ᱞᱮᱱᱠᱟᱱᱡ ᱜᱮ ᱡᱚᱛᱚ ᱠᱤᱪᱷᱩ, ᱡᱷᱚᱛᱚ ᱠᱩᱠᱢᱩ ᱯᱩᱨᱟᱹᱜ ᱛᱟᱢᱟ ᱱᱤᱝᱠᱟᱹ ᱞᱮᱠᱟ ᱠᱟᱛᱷᱟ ᱫᱚ ᱵᱟᱝ ᱠᱟᱱᱟ ᱴᱟᱠᱟ ᱯᱚᱭᱥᱟ ᱫᱤᱠ ᱫᱤᱭᱮ,
ᱪᱮᱫ-ᱪᱮᱫ ᱨᱮ ᱴᱟᱠᱟ ᱯᱚᱭᱥᱟ ᱞᱟᱜᱟᱜᱼᱟ ᱾
ᱡᱟᱦᱟᱱᱟᱜ ᱜᱮ ᱟᱨᱠᱤ ᱥᱩᱫᱷᱩ- ᱥᱩᱫᱷᱩ ᱠᱤ ᱩᱱᱟᱹᱜ ᱚᱸᱰᱮᱢ ᱪᱟᱞᱟᱣ ᱫᱟᱲᱮᱭᱟᱜᱼᱟ ᱟᱢ ᱾ ᱯᱚᱭᱥᱟ ᱯᱟᱹᱛᱤ ᱵᱟᱝ ᱛᱟᱦᱮᱸᱱ ᱛᱟᱢᱟ ᱾ ᱡᱟᱦᱟᱸ ᱨᱮᱜᱮ ᱟᱨᱠᱤ ᱡᱩ ᱥᱟᱵ ᱠᱟᱜᱮᱢ ᱯᱟᱲᱦᱟᱜ ᱠᱟᱱᱟ ᱥᱟᱵ ᱠᱟᱜ ᱢᱮ ᱾ ᱟᱢ ᱡᱩᱫᱤ, ᱡᱩᱫᱤ ᱟᱢ ᱡᱟᱦᱟᱱᱟᱜ, ᱡᱟᱦᱟᱱᱟᱜ ᱜᱮ ᱟᱨᱠᱤ ᱵᱷᱟᱹᱞᱤ ᱠᱤᱪᱷᱩᱢ ᱠᱚᱨᱟᱣᱟ ᱟᱨᱠᱤ ᱡᱟᱦᱟᱱᱟᱜ ᱜᱮ ᱾
ᱟᱨᱮ ᱩᱱᱤ ᱫᱚ ᱚᱱᱟᱭ ᱟᱸᱡᱚᱢ-ᱟᱸᱡᱚᱢ ᱩᱱᱤ ᱫᱚ ᱤᱭᱟᱹᱭ ᱠᱚᱨᱟᱣ ᱠᱟᱫᱟ ᱚᱱᱟ, ᱥᱚᱝᱵᱤᱫᱷᱟᱱᱮ ᱴᱨᱟᱱᱥᱞᱮᱴ ᱟᱠᱟᱫᱟ ᱚᱱᱟ ᱞᱟᱹᱜᱤᱫ ᱛᱮᱫᱚ ᱪᱮᱫ ᱴᱟᱠᱟ-ᱯᱚᱭᱥᱟ ᱞᱟᱜᱟᱜᱼᱟ ᱢᱟ ᱞᱟᱹᱭ ᱢᱮ ᱾
ᱟᱨᱮ ᱚᱱᱟ ᱠᱟᱛᱷᱟ ᱫᱚ ᱵᱟᱹᱧ ᱞᱟᱹᱭ ᱮᱫᱟ ᱾
ᱩᱱᱤ ᱦᱚᱭᱛᱚ ᱵᱟᱝ ᱟᱸᱡᱚᱢᱮ ᱩᱱᱤ ᱫᱚ ᱥᱟᱱᱛᱟᱞᱤ ᱛᱮᱭ ᱚᱞ ᱟᱠᱟᱫᱟᱭ ᱾ ᱛᱟᱨᱯᱚᱨᱮ ᱵᱳᱭ ᱠᱚᱨᱟᱣ ᱦᱚᱪᱚ ᱞᱟᱹᱜᱤᱫ ᱡᱚᱠᱷᱚᱱᱮ ᱢᱮᱱ ᱟᱠᱟᱫ ᱠᱚᱣᱟ ᱛᱚᱠᱷᱚᱱ ᱦᱚᱭᱛᱚ ᱴᱟᱭᱯᱤᱝ ᱟᱠᱟᱫ ᱛᱟᱭᱟ, ᱠᱤᱝᱵᱟᱦ ᱦᱚᱭᱛᱳ ᱟᱡᱜᱮᱭ ᱴᱟᱭᱯᱤᱝ ᱠᱟᱫᱟ ᱾ ᱵᱟᱝ ᱥᱚᱢᱵᱷᱚᱵᱚᱛᱚ ᱟᱡᱜᱮᱭ ᱴᱟᱭᱯᱤᱝ ᱠᱟᱫᱟ ᱠᱟᱨᱚᱱ ᱟᱡᱜᱭ ᱴᱟᱭᱯᱤᱝᱼᱟ ᱟᱡ ᱴᱟᱭᱯᱤᱝ ᱠᱟᱛᱮᱫ, ᱛᱟᱨᱯᱚᱨᱮ ᱮᱢ ᱟᱠᱟᱫ ᱠᱚᱣᱟ ᱟᱫᱚ ᱩᱱᱠᱩ ᱫᱚ ᱵᱳᱭ ᱟᱠᱟᱨ ᱛᱮᱠᱚ ᱩᱰᱩᱠ ᱠᱟᱜ ᱛᱟᱦᱮᱸ ᱟᱫᱚ ᱚᱱᱟᱨᱮ ᱯᱚᱭᱥᱟ ᱨᱮᱭᱟᱜ ᱫᱚ ᱪᱮᱫ ᱜᱚᱞᱯᱚ ᱵᱟᱭ ᱦᱮᱡ -ᱟ ᱾
ᱟᱫᱚ ᱚᱱᱟ ᱠᱟᱛᱷᱟ ᱫᱚ ᱵᱟᱹᱧ ᱞᱟᱹᱭᱫᱟ ᱾
ᱛᱟᱞᱦᱮ ᱪᱮᱫ ᱮᱢ ᱞᱟᱹᱭᱟ ᱫᱟ ᱾
ᱵᱷᱟᱞᱮ ᱡᱟᱭᱜᱟ ᱪᱟᱞᱟᱣ ᱠᱚᱛᱮ ᱜᱮᱞᱮ ᱛᱚ ᱯᱳᱭᱞᱳ ᱨᱮ ᱫᱚ ᱟᱢ ᱛᱚ ᱟᱨ ᱥᱚᱨᱚᱥ, ᱤᱭᱟᱹ ᱮᱜ ᱥᱚᱣᱟᱜᱤᱭᱟᱹ ᱛᱟᱨᱟ ᱢᱟᱱᱮ ᱥᱚᱨᱟᱼᱥᱩᱨᱤ ᱟᱢᱫᱚ ᱯᱟᱲᱦᱟᱣᱱᱟᱢ ᱚᱱᱛᱮ ᱪᱟᱹᱠᱨᱤᱢ ᱧᱟᱢ ᱜᱚᱫ ᱠᱮᱫᱟ ᱱᱤᱝᱠᱟᱹ ᱛᱚ ᱟᱨ ᱠᱟᱛᱷᱟ ᱫᱚ ᱵᱟᱝ ᱠᱟᱱᱟ ᱢᱟ ᱞᱟᱹᱭ ᱢᱮ ᱚᱱᱟ ᱠᱟᱛᱷᱟᱧ ᱞᱟᱭᱫᱟ᱾
ᱪᱟᱹᱠᱨᱤ ᱫᱚ ᱦᱚᱵᱮᱠᱚᱜ-ᱟ ᱥᱚᱵ ᱦᱚᱵᱮᱠ
ᱟᱢᱟᱜ ᱫᱚ ᱥᱩᱫᱩ ᱚᱱᱟ ᱜᱚᱞᱯᱚ ᱦᱚᱛᱮᱡ ᱛᱮ ᱡᱮᱱ ᱦᱮᱸ ᱡᱟᱦᱟᱸ ᱞᱮᱠᱟᱱ ᱜᱮ ᱟᱢᱟᱜ ᱠᱟᱛᱷᱟ ᱛᱮᱜᱮ ᱪᱟᱞᱟᱜ ᱦᱩᱭᱩᱜᱼᱟ ᱢᱟᱞᱮ ᱢᱮ
ᱟᱨᱮ ᱤᱧ ᱫᱚ ᱚᱠᱚᱭ ᱠᱟᱹᱱᱟᱹᱧ ᱢᱟᱥᱮ ᱞᱟ. ᱭᱢᱮ? ᱟᱢᱨᱮᱱ ᱚᱠᱚᱭ ᱠᱟᱱᱟᱹᱧ ᱤᱧ?
ᱟᱫᱚ ᱟᱢᱫᱚ ᱟᱢᱟᱜ ᱡᱳᱨᱜᱮᱢ ᱪᱟᱞᱟᱜᱼᱟ ᱡᱟᱦᱟᱸ ᱜᱟᱞᱟᱛᱟᱜ ᱚᱱᱟ ᱦᱚᱸᱚᱢ ᱟᱢᱫᱚᱢ ᱥᱟᱭ ᱠᱚᱜᱼᱟ᱾
ᱜᱟᱞᱟᱛ ᱜᱚᱞᱯᱷᱚ ᱫᱚ ᱟᱞᱚᱢ ᱞᱟᱹᱭᱟ ᱵᱟᱪᱷᱟ ᱜᱟᱞᱟᱛ ᱫᱚ ᱵᱟᱹᱧ ᱞᱟᱹᱭᱟ ᱛᱤᱥ ᱨᱮᱸᱦᱚ
ᱤᱧ ᱵᱟᱰᱟᱭᱟ ᱛᱚ ᱚᱱᱟ ᱫᱚ ᱟᱢ ᱵᱟᱢ ᱞᱟᱹᱭᱮᱫᱟ ᱥᱮ
ᱟᱢ ᱠᱤᱱᱛᱩ ᱱᱚᱣᱟ ᱠᱟᱛᱷᱟ ᱜᱮ ᱠᱤᱱᱛᱩ ᱟᱢ ᱟᱯᱮ ᱚᱲᱟᱜ ᱦᱚᱲᱮᱢ ᱞᱟᱹᱭ ᱟᱠᱚᱣᱟ᱾
ᱪᱮᱜ ᱤᱧ ᱞᱟᱹᱭ ᱟᱠᱚ
ᱵᱩᱡᱷᱟᱹᱣ?
ᱪᱮᱜ ᱤᱧ ᱞᱟᱹᱭ
ᱡᱮ ᱨᱩᱵᱤᱱ ᱠᱤᱱᱛᱩ ᱛᱤᱥ ᱨᱮᱦᱚᱸ ᱜᱟᱞᱟᱛ ᱠᱟᱛᱷᱟ ᱵᱟᱭ ᱞᱮᱭ ᱜᱮᱭᱟ᱾
ᱩᱸ ᱤᱧ ᱫᱚ ᱪᱮᱫ ᱡᱟᱞᱟ ᱞᱟᱹᱭᱟᱹᱧ ᱪᱟᱞᱟᱜ-ᱟ ᱟᱢ ᱫᱚ ᱵᱟᱢ ᱞᱟᱹᱭ ᱫᱟᱲᱮᱭᱟᱜ-ᱟ ᱠᱟᱱᱟ᱾
ᱟᱨᱮᱭᱟᱨ ᱟᱫᱚ ᱟᱢ ᱜᱮᱛᱚ ᱵᱮᱥᱤᱢ ᱩᱨᱩᱢ ᱢᱤᱧᱟᱸ ᱥᱮ ᱢᱟ ᱞᱮᱭᱢᱮ᱾
ᱤᱧ ᱩᱨᱩᱢ ᱫᱚ ᱪᱮᱫ ᱩᱱᱠᱩ ᱫᱚ ᱵᱟᱠᱚ ᱩᱨᱩᱢ ᱢᱮᱭᱟ ᱠᱤ?
ᱵᱟᱝ ᱩᱝᱠᱩ ᱫᱚ ᱠᱚ ᱩᱨᱩᱢ ᱠᱟᱫᱮᱭᱟ, ᱠᱤᱱᱛᱩ ᱟᱢᱫᱚ ᱵᱩᱦᱩᱫ ᱠᱤᱪᱷᱩᱢ ᱵᱟᱲᱟᱭ ᱠᱟᱫᱤᱧᱟ᱾
ᱠᱤᱱ ᱩᱨᱩᱢ ᱢᱮᱭᱟ ᱠᱟᱠᱤᱢᱟ ᱛᱟᱠᱚ ᱫᱚ ᱡᱷᱚᱛᱚ ᱠᱚ ᱩᱨᱩᱢ ᱢᱮᱭᱟ ᱠᱚ ᱵᱩᱡ ᱠᱮᱫᱟᱢ ᱩᱱᱟᱹᱜ ᱫᱚ ᱟᱞᱚᱢ ᱰᱷᱚᱝ ᱵᱟᱲᱟᱭᱟ᱾
ᱠᱟᱠᱤᱢᱟ ᱛᱟᱠᱚ ᱫᱚ ᱡᱷᱚᱛᱚ ᱠᱚ ᱩᱨᱩᱢᱤᱧᱟ?
ᱟᱢᱮᱢ ᱞᱟᱹᱭ ᱫᱟ ᱤᱧ ᱤᱧᱫᱚ ᱵᱟᱠᱚ ᱩᱨᱩᱢ ᱢᱮᱭᱟ ᱦᱮᱸ ᱟᱢ ᱫᱚᱠᱚ ᱩᱨᱩᱢ ᱢᱮᱭᱟ ᱟᱢ ᱦᱚᱸ ᱛᱩ ᱵᱟᱝ ᱩᱨᱩᱢ ᱠᱚᱣᱟ ᱛᱟᱞᱦᱮ
ᱟᱨᱮ ᱚᱱᱟ ᱠᱟᱛᱷᱟ ᱫᱚ ᱵᱟᱹᱧ ᱞᱟᱹᱭ ᱫᱟ ᱵᱟᱪᱷᱟ ᱤᱧᱤᱧ ᱞᱟᱹᱭ ᱮᱫᱟ ᱪᱮᱫ ᱤᱧᱟᱹᱜ ᱜᱚᱞ ᱯᱷᱚ ᱞᱟᱦᱟ ᱟᱸᱡᱚᱢ ᱢᱮ ᱤᱧᱤᱧ ᱞᱟᱹᱭ ᱚᱪᱚᱭ ᱫᱟ ᱡᱮ ᱢᱟᱱᱮ ᱟᱢ ᱛᱚᱢ ᱩᱨᱩᱢᱤᱧᱟ ᱟᱢ ᱛᱚ ᱠᱟᱛᱷᱟ ᱠᱟᱛᱷᱟ ᱨᱮᱢ ᱞᱟᱹᱭᱟ ᱡᱮ ᱟᱢᱫᱩᱧ ᱵᱟᱲᱟᱭᱟ ᱟᱢᱟᱜ ᱫᱚ ᱠᱚᱱᱚ ᱫᱤᱱ ᱵᱷᱩᱞ ᱵᱟᱝ ᱛᱟᱦᱮᱱ ᱛᱟᱢᱟ, ᱛᱟᱦᱞᱮ ᱦᱚᱜᱼᱚ ᱱᱚᱣᱟ ᱠᱟᱛᱷᱟ ᱫᱚ ᱠᱤᱱᱛᱩ ᱟᱠᱚ ᱚᱲᱟᱜ ᱦᱚᱲ ᱛᱚ ᱟᱨ ᱵᱟᱠᱚ ᱵᱟᱲᱟᱭᱟ ᱢᱟ ᱞᱟᱹᱭ ᱢᱮ?
ᱦᱩᱸ᱾
ᱛᱟᱦᱞᱮ ᱩᱝᱠᱩ ᱩᱝᱠᱩ ᱠᱚ ᱞᱟᱹᱭ ᱢᱟ ᱡᱮ ᱵᱟᱝ ᱛᱟᱦᱞᱮ ᱡᱟᱸᱣᱟᱭ ᱫᱚ ᱥᱟᱹᱨᱤ ᱜᱮ ᱛᱚ ᱱᱩᱭ ᱫᱚ ᱠᱚᱱᱚ ᱵᱷᱩᱞ ᱵᱟᱝ ᱛᱟᱦᱮᱸᱱ ᱛᱟᱭᱟ᱾ ᱱᱚᱣᱟ ᱫᱚ ᱟᱠᱚ ᱮᱰᱵᱷᱟᱱᱥ ᱠᱚ ᱵᱟᱲᱟᱭ ᱠᱟᱜ ᱢᱟ ᱟᱨᱠᱤ᱾
ᱦᱩᱸ ᱚᱱᱟ ᱫᱚ ᱡᱩᱫᱤ ᱟᱢ ᱡᱩᱫᱤ ᱥᱩᱡ ᱥᱤᱭᱟᱹ ᱡᱟᱹᱨᱤᱛᱮ ᱟᱢᱮᱢ ᱤᱭᱟᱹᱭ ᱫᱟ ᱛᱟᱦᱞᱮ ᱦᱳᱭᱳᱜᱼᱟ?
ᱟᱨᱮ ᱥᱤᱭᱟᱹᱡᱟᱲᱤ ᱚᱠᱟᱨᱮ ᱜᱚᱼᱵᱟᱵᱟ ᱛᱟᱠᱚ ᱠᱟᱱᱟ ᱠᱚ ᱩᱝᱠᱩ ᱴᱷᱮᱱ ᱫᱚ ᱪᱮᱫ ᱪᱷᱤᱭᱟᱹ ᱫᱚᱧ ᱪᱟᱹᱞᱩᱭᱟ᱾
ᱵᱟᱵᱟᱜ ᱟᱢ ᱫᱚᱢ ᱥᱮᱭᱟᱹ ᱡᱟᱹᱨᱤᱭᱟ ᱤᱧ ᱟᱱᱟᱧ ᱵᱟᱰᱟᱭᱟ᱾ ᱟᱢ ᱫᱚ ᱟᱢᱟᱜ ᱥᱤᱭᱟᱹ ᱡᱟᱹᱨᱤ ᱜᱤ ᱪᱟᱞᱟᱜᱼᱟ᱾
ᱛᱮᱡ ᱵᱤᱱᱛᱩ ᱟᱢ ᱫᱚ ᱮᱠᱷᱚᱱ ᱞᱟᱹᱭ ᱟᱠᱚᱢᱮ ᱵᱩᱡᱷᱟᱹᱣ᱾ ᱮᱸᱰᱮ ᱠᱷᱟᱱ ᱫᱚ ᱦᱟᱯᱮᱱ ᱡᱟᱦᱟᱸ ᱛᱤᱥ ᱡᱩᱫᱤ ᱞᱟᱝ ᱠᱷᱟᱹᱯᱟᱹᱨᱤᱜᱼᱟ ᱥᱮ ᱛᱚᱠᱷᱚᱱ ᱫᱚ ᱠᱤᱱᱛᱩ ᱩᱱᱠᱩ ᱠᱚ ᱞᱟᱹᱭᱟ ᱡᱮ ᱵᱟᱝ ᱡᱟᱸᱣᱟᱭ ᱫᱚ ᱠᱤᱱᱛᱩ ᱵᱷᱩᱞ ᱫᱚ ᱵᱟᱹᱱᱩᱜ ᱜᱮᱭᱟ ᱟᱵᱚᱭᱤᱜ ᱢᱟᱹᱭ ᱜᱮᱪᱚ ᱪᱮᱫ ᱠᱚᱭ ᱪᱤᱠᱟᱹᱭ ᱫᱟ,
ᱟᱸ ᱠᱚᱱᱚ ᱫᱤᱱ ᱦᱚᱸ ᱵᱟᱠᱚ ᱞᱟᱹᱭᱟ ᱠᱚ ᱵᱩᱡ ᱠᱮᱫᱟᱢ᱾
ᱦᱳᱭ᱾
ᱚᱱᱟ ᱫᱚ ᱵᱟᱠᱚ ᱞᱟᱹᱭᱟᱫᱚ ᱵᱟᱝ ᱩᱱᱠᱩ ᱯᱩᱨ ᱞᱟᱹᱭ ᱦᱚᱪᱚᱠᱚ ᱦᱩᱭᱩᱜᱼᱟ᱾
ᱦᱩᱸ ᱟᱫᱚ ᱚᱱᱟ ᱡᱩᱫᱤ ᱟᱢᱮᱢ ᱞᱟᱹᱭ ᱦᱚᱪᱚ ᱠᱚᱣᱟ ᱵᱟᱫᱫᱷᱚ ᱛᱟᱦᱚᱞᱮ ᱚᱱᱟᱜᱤ ᱵᱟᱝ ᱦᱩᱭᱩᱜᱼᱟ᱾
ᱦᱩᱸ ᱞᱮᱭᱟ ᱠᱚ
ᱟᱫᱚ ᱵᱟᱠᱷᱟᱡ ᱫᱚ ᱞᱮᱭ ᱦᱚᱪᱚ ᱠᱚᱣᱟᱢ ᱛᱟᱦᱞᱮᱢ ᱪᱟᱞᱟᱣ ᱞᱮᱱᱟᱢ ᱢᱮᱱ ᱦᱚᱴᱚ ᱠᱟᱜ ᱠᱮᱭᱟ᱾
ᱩᱱᱤ ᱵᱩᱲᱦᱤ ᱦᱚᱸ ᱵᱟᱭ ᱴᱷᱟᱹᱣᱠᱟᱹᱧᱟᱭ ᱵᱟᱭ ᱵᱩᱡᱟᱭ ᱪᱮᱫ ᱟᱫᱩᱧ ᱞᱮᱭ ᱟᱭᱟ ᱡᱟᱸ ᱦᱟᱭ ᱞᱟᱹᱭᱛᱮ ᱦᱚᱲ ᱩᱱᱤ ᱜᱮᱛᱚ ᱤᱧ ᱩᱱᱤᱫᱚ ᱵᱟᱹᱧ ᱫᱤᱥᱟᱹᱭᱮ ᱠᱟᱱᱟ ᱢᱮᱫᱦᱟ ᱵᱟᱹᱧ ᱫᱤᱥᱟᱹᱭ-ᱜ ᱛᱟᱭᱟ᱾
ᱩ ᱵᱟᱭ ᱛᱟᱦᱮᱸ ᱠᱟᱱᱟᱭ ᱢᱟᱱᱮ ᱵᱟᱢ ᱵᱟᱢ ᱵᱟᱭ ᱛᱟᱦᱮᱸ ᱠᱟᱱᱟᱭ ᱡᱚᱠᱷᱚᱱ ᱟᱹᱵᱤᱱ ᱵᱤᱱ ᱟᱨᱠᱤᱵᱤᱱ ᱛᱟᱦᱮᱸ ᱠᱟᱱᱟ ᱟᱹᱭᱩᱵ ᱵᱮᱲᱟ ᱫᱚ ᱚᱠᱟᱨᱮᱢ ᱧᱮᱞ ᱞᱮᱭᱟ ᱛᱚᱠᱷᱚᱱ ᱫᱚ ᱟᱹᱭᱩᱵ ᱵᱮ ᱫᱚ ᱚᱲᱟᱜ ᱜᱮ ᱵᱟᱵᱮᱱ ᱵᱚᱞᱚ ᱟᱠᱟᱱ ᱛᱟᱦᱮᱸᱱᱟ᱾ ᱛᱚᱠᱷᱚᱱ ᱚᱸᱰᱮ ᱜᱤᱛᱤᱡ ᱠᱟᱱ ᱛᱟᱦᱮᱸ ᱟᱨ ᱥᱮᱛᱟᱜ ᱵᱮᱲᱟ ᱫᱚ ᱵᱮᱨᱮᱫ ᱠᱟᱛᱮᱫ ᱦᱟᱱᱛᱮ ᱱᱟᱱᱛᱮ ᱛᱟᱭᱚᱢᱛᱮ ᱫᱟᱹᱛᱟᱹᱱᱤ ᱠᱚ ᱪᱟᱞᱟᱜ ᱠᱟᱱᱟ ᱜᱮ ᱡᱚᱜ ᱜᱤᱰᱤᱭᱮᱫᱟ᱾
ᱚ
ᱦᱳᱭ ᱚᱠᱟᱨᱮᱢ ᱧᱮᱞᱮᱼᱭᱟ? ᱟᱨ ᱵᱚᱱ ᱡᱟᱹᱯᱤᱫ ᱟᱠᱟᱫ ᱛᱟᱦᱮᱸᱫ ᱱᱚᱸᱰᱮᱞᱮ ᱜᱚᱞᱯᱚᱭᱮᱫ ᱛᱟᱦᱮᱸᱫ ᱛᱚᱠᱷᱚᱱ᱾ ᱚᱠᱟᱨᱮᱢ ᱧᱮᱞ ᱧᱟᱢᱮᱭᱟ?
ᱚ
ᱦᱮ ᱛᱚ ᱟᱨ ᱩᱱᱤ ᱫᱚ ᱚᱱᱟᱴᱟᱜ ᱚᱲᱟᱜ ᱨᱮᱜᱮ ᱡᱟᱹᱯᱤᱫᱟᱭ ᱥᱮ? ᱛᱤᱱᱟᱹᱜ ᱯᱟᱝᱠᱷᱟ ᱵᱟᱨᱭᱟ ᱯᱟᱝᱠᱷᱟ ᱛᱟᱯᱮ ᱥᱮ ᱵᱟᱝ?
ᱦᱩᱸ
ᱢᱟᱱᱮ ᱫᱤᱯᱟᱞᱤ ᱫᱚ ᱱᱤᱛᱚᱜ ᱫᱚ ᱚᱠᱟᱨᱮᱭ ᱜᱤᱛᱤᱡ ᱟᱠᱟᱱᱟ ᱛᱟᱦᱞᱮ?
ᱵᱟᱨᱮᱱ ᱫᱟ ᱨᱮ᱾
ᱟᱢᱮᱢ ᱪᱟᱞᱟᱣ ᱞᱮᱱ ᱛᱚᱠᱷᱚᱱ ᱜᱮ ᱪᱷᱟᱸᱫᱽ ᱨᱮᱭ ᱜᱤᱛᱤᱡᱼᱟ᱾
ᱦᱮᱸ
ᱟᱨ ᱚᱱᱟ ᱯᱩᱨᱵᱚ ᱫᱷᱟᱨᱮ ᱨᱮᱭᱟᱜ ᱡᱟᱱᱞᱟ ᱨᱮ ᱪᱤᱠᱟᱹᱛᱮ ᱵᱷᱩᱜᱟᱹᱜ ᱜᱮᱛᱟ ᱯᱮᱭᱟ?
ᱚᱱᱛᱮ ᱫᱚ ᱚᱱᱛᱮ ᱫᱚ ᱵᱷᱩᱜᱟᱹᱜ ᱫᱚ ᱚᱱᱟ ᱱᱮᱴ ᱪᱷᱟᱲᱟᱣ ᱟᱠᱟᱱᱟ᱾
ᱦᱸ ᱡᱟᱹᱱᱤᱡ ᱯᱟᱪᱮᱫ ᱯᱷᱩᱥᱤ ᱢᱩᱥᱤ ᱠᱚ ᱵᱚᱞᱚᱱ ᱛᱟᱦᱮᱱᱟ ᱥᱮ ᱪᱮᱫ?
ᱯᱩᱥᱤ ᱵᱚᱞᱚ ᱵᱚᱞᱛᱮ ᱚᱸᱰᱮ ᱫᱚ ᱱᱮᱴ ᱫᱚ ᱞᱟᱜᱟᱣ ᱜᱮ ᱛᱟᱦᱮᱸ ᱠᱟᱱᱟ᱾ ᱚᱸ ᱪᱤᱠᱟᱹ ᱛᱮᱪᱚ ᱪᱷᱟᱰᱟᱣ ᱟᱠᱟᱜ ᱚᱱᱠᱟ ᱛᱮᱜᱮ ᱚᱱ ᱚᱱᱛᱮ ᱛᱮᱜᱮ ᱯᱩᱥᱤ ᱠᱚ ᱵᱚᱞᱚᱱ ᱠᱟᱱᱟ ᱟᱨ ᱱᱚᱣᱟ ᱫᱷᱟᱨᱮ ᱚᱸᱰᱮ ᱡᱟᱦᱟᱸ ᱴᱷᱮᱱ ᱵᱤᱱ ᱚᱭᱩᱧ ᱮᱫ ᱛᱟᱦᱮᱱᱟ᱾ ᱚᱸᱰᱮᱛᱮ ᱵᱮᱥᱤ ᱯᱩᱥᱤ ᱫᱚᱱ ᱠᱟᱛᱮᱫ ᱨᱟᱠᱟᱵ ᱠᱟᱱ ᱛᱟᱦᱮᱱᱟ᱾ ᱟᱫᱚ ᱚᱸᱰᱮ ᱚᱱᱟᱛᱮ ᱚᱱᱟ ᱠᱚ ᱤᱭᱟᱹ ᱠᱟᱫᱟ ᱠᱚ ᱮᱥᱮᱫ ᱦᱩᱭ ᱟᱠᱟᱱᱟ᱾
ᱦᱮᱸ ᱦᱳᱭ ᱛᱚ
ᱦᱩᱸ
ᱜᱚᱜᱚ ᱢᱤᱫ ᱫᱷᱟᱣ ᱮ ᱫᱮᱡ ᱟᱠ ᱛᱟᱦᱮᱱᱟ ᱥᱮ ᱤᱭᱟᱹ ᱥᱟᱦᱟᱱ ᱟᱨᱚᱢ
ᱚᱠᱚᱭ
ᱜᱚᱜᱚ
ᱠᱤ ᱡᱟᱱᱤ ᱵᱟᱹᱧ ᱫᱤᱥᱟᱹᱣ ᱟᱠᱟᱫᱟ ᱤᱧᱤᱧ ᱪᱟᱞᱟᱣ ᱞᱮᱱᱟ ᱛᱚ ᱾
ᱵᱟᱝ ᱟᱢ ᱦᱚ ᱩᱱᱤ ᱦᱚ
ᱩᱱᱟ ᱫᱚ ᱵᱟᱹᱧ ᱫᱤᱥᱟᱹ ᱠᱟᱫᱟ᱾
ᱚᱱᱟ ᱠᱚᱨᱮ ᱥᱟᱦᱟᱱ ᱫᱚᱠᱚ ᱫᱚᱦᱚᱠ ᱵᱤᱧ ᱛᱤᱱ ᱫᱚᱠᱚ ᱵᱟᱥᱟ ᱧᱸᱡᱮᱞ ᱠᱚᱜᱼᱟ ᱚᱸᱰᱮ
ᱵᱤᱧ ᱫᱚ ᱟᱞᱮ ᱫᱚ ᱵᱟᱠᱚ ᱵᱚᱞᱚᱱᱟ ᱚᱱᱮ ᱫᱚ ᱪᱤᱠᱟ ᱴᱷᱮᱱᱛᱮ ᱵᱚᱞᱚᱱᱟ᱾
ᱵᱟᱝ ᱵᱟᱝ ᱵᱤᱧ ᱫᱚ ᱵᱟᱠᱚ ᱵᱚᱞᱚᱱᱟ ᱚᱸᱰᱮ ᱫᱚ ᱴᱷᱤᱠ ᱚᱱᱟ ᱠᱟᱛᱷᱟ ᱫᱚ᱾ ᱠᱟᱱ ᱜᱮᱭᱟ ᱵᱟᱝ ᱫᱚ ᱪᱷᱟᱸᱫᱽ ᱥᱮᱫ ᱛᱮ ᱴᱩᱭ ᱴᱩᱭ ᱛᱮ ᱢᱟ ᱠᱚ ᱦᱮᱡ ᱮᱱ ᱜᱮ᱾
ᱟᱢᱟᱜ ᱛᱚ ᱥᱩᱫᱷᱩ ᱚᱱᱮ ᱚᱱᱮ ᱚᱱᱠᱟᱢ ᱜᱚᱞᱯᱚᱭᱟ ᱥᱮ ᱛᱟᱨ ᱡᱚᱱᱱᱮ ᱤᱧ ᱫᱚ ᱵᱚᱰᱰᱚ ᱨᱟᱜᱤ ᱜᱤᱧ ᱵᱩᱡᱽᱼᱟ᱾
ᱟᱨᱮ ᱪᱷᱟᱥ ᱛᱟᱦᱞᱮ ᱮᱱᱛᱮ ᱚᱲᱟᱜ ᱥᱮᱜ ᱠᱷᱚᱱᱟᱜ ᱢᱚᱱᱮ ᱠᱟᱜ ᱢᱮ ᱫᱟᱨᱮ ᱥᱟᱞᱟᱜ ᱡᱚᱯᱚᱜ ᱢᱮᱱᱟᱜ ᱟᱠᱟᱫᱟ ᱵᱟᱥ
ᱟᱠᱟ ᱴᱷᱮᱱ ᱫᱟᱨᱮ ᱥᱟᱞᱟᱜ ᱡᱚᱯᱚᱜ ᱢᱮᱱᱟᱜᱼᱟ᱾ ᱚᱵᱟᱥᱛᱚᱵ ᱚᱵᱟᱥᱛᱚᱵ ᱠᱟᱛᱷᱟᱢ ᱞᱟᱹᱭᱟ ᱦᱩᱸ ᱛᱟᱯᱚᱨᱮ ᱛᱟᱦᱞᱮ ᱛᱚ ᱵᱚᱞᱚ ᱠᱚᱜᱼᱟ ᱠᱚ ᱪᱳᱫᱫᱳᱴᱤ ᱟᱞᱮᱭᱟᱜ ᱚᱲᱟᱜ ᱨᱮ᱾ ᱡᱟᱸᱦᱟᱸ ᱵᱟᱝ ᱜᱟᱱᱚᱜᱼᱟ ᱠᱟᱛᱷᱟ ᱚᱱᱟ ᱪᱷᱟᱲᱟ ᱵᱟᱢ ᱞᱟᱹᱭᱟ ᱟᱢ᱾
ᱟᱫᱚ ᱚᱸᱰᱮ ᱡᱩᱫᱤ ᱢᱚᱱᱮ ᱠᱟᱜ ᱢᱮ ᱛᱟᱦᱮᱸᱱᱟ ᱟᱫᱚ ᱵᱩᱡ ᱫᱟᱢ ᱛᱚ
ᱵᱷᱟᱞᱮ ᱟᱢ ᱜᱮᱠᱚ ᱥᱚᱜᱟᱜ ᱢᱮᱭᱟ ᱞᱟᱦᱟ ᱛᱟᱯᱚᱨᱮ ᱮᱴᱟᱜ ᱠᱚ᱾
ᱦᱳᱭ᱾
ᱱᱚᱰᱮ ᱚᱠᱟ ᱥᱮᱫ ᱛᱮ ᱦᱚᱸ ᱵᱟᱝ ᱠᱚᱴᱷᱟ ᱥᱮᱫᱛᱮ ᱮᱠᱫᱚᱢᱮ ᱦᱤᱡᱩᱜ ᱟᱭ ᱥᱮᱪᱮᱫ ᱤᱭᱟᱹ ᱥᱤᱲᱤ ᱥᱮᱫ ᱛᱮ ᱫᱮᱡᱚᱜ ᱟᱭ
ᱠᱤᱱᱛᱩ ᱩᱱᱤ ᱡᱟᱸᱦᱟᱭ ᱟᱢ ᱢᱟᱢᱟ ᱨᱮᱱ ᱠᱚᱲᱟ ᱜᱤᱫᱽᱨᱟᱹᱭ ᱡᱟᱹᱯᱤᱫ ᱠᱟᱫ ᱛᱟᱦᱮᱸᱱᱟ ᱢᱟᱨᱟᱝᱤᱡ ᱠᱟᱱᱟᱭ ᱵᱟᱝ?
ᱦᱩᱸ᱾
ᱩᱱᱤ ᱫᱚ ᱠᱤᱱᱛᱩ ᱤᱧᱟᱹᱜ ᱨᱮᱠᱚᱲ ᱦᱚᱸᱭ ᱢᱤᱫ ᱫᱤᱱ ᱦᱤᱞᱳᱜ
ᱨᱟᱯᱩᱫᱟ᱾ ᱟᱢᱟᱜ ᱫᱚ ᱚᱱᱟ ᱪᱮᱫ ᱡᱟᱹᱯᱤᱫ ᱩᱱᱤᱭᱟᱜ ᱡᱟᱯᱤᱫ ᱵᱟᱢ ᱵᱟᱲᱟᱭᱟ ᱛᱚ᱾
ᱦᱚᱧ ᱵᱩᱡ ᱫᱟᱲᱮᱭᱟᱜ ᱠᱟᱹᱱᱟᱧ᱾
ᱡᱮ ᱡᱟᱹᱯᱤᱫᱟ ᱟᱢ ᱫᱚ ᱵᱟᱢ ᱵᱟᱲᱟᱭᱟ᱾
ᱟᱨ ᱩᱱᱤ ᱦᱩᱰᱤᱧᱤᱡ ᱫᱚ ᱫᱚᱢᱮ ᱜᱮᱭ ᱵᱚᱫᱢᱟᱥ ᱜᱮᱫᱚ ᱩᱱᱤ ᱫᱚ᱾
ᱦᱮᱸ ᱚᱱᱮ ᱡᱟ ᱵᱚᱫᱢᱟᱥ ᱟᱭ ᱤᱧᱤᱧ ᱢᱮᱛᱟ ᱠᱚᱣᱟ ᱩᱱᱤ ᱟᱞᱮ ᱴᱷᱮᱱ ᱟᱞᱚᱯᱮ ᱟᱹᱜᱩᱭᱭᱟ᱾ ᱟᱨ ᱢᱩᱜ ᱟᱨ ᱩᱱᱤ ᱫᱚ ᱚᱠᱟ ᱨᱮᱫᱚ ᱟᱨ ᱫᱚᱦᱚᱴᱚ ᱠᱟᱭᱟᱭ? ᱫᱚᱢᱮ ᱵᱚᱫᱢᱟᱥ ᱜᱮᱫᱚᱭ ᱩᱱᱤ ᱫᱚ᱾ ᱞᱟᱦᱟ ᱵᱟᱨ ᱤᱭᱟᱹ ᱵᱟᱦᱟᱨᱮ ᱟᱹᱜᱩ ᱞᱮᱫᱮᱭᱟᱭ ᱢᱟᱢᱟ ᱜᱚ᱾ ᱦᱩᱸ ᱢᱮᱜᱴᱮᱝ ᱫᱟᱫᱩᱭ ᱢᱮᱛᱟᱭ ᱠᱟᱱᱟ ᱚᱱᱟ ᱟᱭᱤᱥᱠᱨᱤᱢ ᱮᱢ ᱥᱟᱵ ᱠᱟᱫᱟ ᱚᱱᱟ ᱟᱭᱤᱥᱠᱨᱤᱢ ᱫᱮᱱ ᱤᱧ ᱫᱚ ᱡᱚᱢ ᱥᱟᱱᱟᱧ ᱠᱟᱱᱟ᱾ ᱚᱝᱠᱟᱭ ᱢᱮᱛᱟᱭ ᱠᱟᱱᱟ ᱵᱟᱰᱟᱭᱟᱢ ᱟᱨ ᱩᱱᱤ ᱜᱤᱫᱽᱨᱟᱹ ᱟᱡ ᱢᱚ ᱛᱚ ᱛᱮᱜᱮ ᱥᱮᱛᱟᱜ ᱟᱭᱩᱵ ᱛᱮᱜᱮ ᱟᱡ ᱮᱠᱞᱟᱮ ᱫᱩᱥᱚ ᱴᱟᱠᱟ ᱨᱮᱱᱟᱜ ᱮ ᱡᱚᱢᱟᱭ᱾ ᱥᱮᱛᱟᱜ ᱥᱮᱛᱟᱜ ᱠᱷᱚᱡ ᱫᱷᱟᱹᱵᱤᱡ ᱛᱮ᱾ ᱩᱱᱤ ᱚᱝᱠᱟᱭ ᱯᱟᱹᱨᱠᱟᱹᱣ ᱠᱟᱱ ᱛᱮᱜᱮ ᱛᱚ ᱩᱱᱤ ᱚᱝᱠᱟ ᱢᱟᱱᱮ ᱡᱟᱸᱦᱟᱸᱱᱟᱜ ᱠᱷᱚᱭ ᱥᱟᱛᱮᱜ ᱠᱚ ᱮᱢᱟᱭᱟᱠᱚ᱾ ᱡᱟᱸᱦᱟᱸ ᱡᱟᱦᱟᱱᱟᱜ ᱞᱟᱹᱭ ᱟᱭ ᱚᱝᱠᱟ ᱡᱟᱸᱦᱟᱸᱱᱟᱜ ᱜᱮ ᱞᱟᱹᱭᱟ ᱚᱱᱟᱜᱮ
ᱦᱳᱭ ᱢᱤᱫ ᱫᱤᱱ ᱤᱧᱦᱚᱧ ᱢᱮᱛᱟᱭ ᱠᱟᱱᱟ ᱠᱟᱫᱮ ᱠᱷᱟᱱ ᱫᱚ᱾
ᱦᱩᱸ ᱩᱱᱤ ᱜᱮ ᱚᱱᱮ ᱡᱚᱠᱷᱚᱱ ᱚᱱᱮ ᱛᱚ ᱢᱟᱢᱤ ᱡᱚᱠᱷᱚᱱ ᱞᱟᱞᱠᱤ ᱥᱮᱱ ᱦᱩᱭᱮᱱ ᱛᱟᱭᱟ ᱛᱚᱠᱷᱚᱱ ᱫᱚᱢᱮ ᱠᱚ ᱟᱞᱞᱟᱫᱽ ᱠᱮᱫᱮ ᱛᱮᱦᱮᱸᱱᱟ ᱛᱚᱠᱷᱚᱱ ᱠᱷᱚᱜ ᱩᱱᱤ ᱜᱤᱫᱽᱨᱟᱹ ᱚᱝᱠᱟ ᱵᱟᱸᱫᱚᱨᱮ ᱛᱳᱭᱨᱤ ᱠᱟᱱᱟ᱾
ᱦᱩᱸ᱾
ᱫᱚ ᱩᱱᱤ ᱫᱚ ᱟᱫᱚ ᱚᱝᱠᱟ ᱜᱮ ᱦᱩᱭ ᱱᱟᱭ, ᱦᱩᱸ?
ᱰᱟᱞ ᱪᱷᱟᱲᱟ ᱵᱟᱱᱫᱚᱨᱮ ᱛᱮᱭᱟᱨ ᱠᱟᱱᱟ᱾
ᱩᱸ ᱫᱚᱦᱚᱭ ᱫᱟᱹᱧ?
ᱦᱳᱭ ᱦᱳᱭ᱾
ᱩᱸ᱾